ᱦᱮᱞᱳᱦ᱾
ᱡᱚᱦᱟᱨ ᱜᱮ ᱜᱚᱝᱠᱮ᱾
ᱜᱚᱝᱠᱮ ᱡᱚᱦᱟᱨ ᱜᱮ
ᱦᱳᱭ ᱦᱳᱭ ᱦᱳᱭ ᱢᱮᱱ ᱫᱟᱞᱤᱧ ᱟᱹᱞᱤᱧᱟᱜ ᱨᱚᱲ ᱠᱚ ᱢᱚᱸᱡᱽ ᱥᱟᱦᱤᱡ ᱵᱮᱱ ᱟᱸᱡᱚᱢ ᱧᱟᱢᱮᱫᱼᱟ ᱥᱮ
ᱦᱳᱭ ᱜᱚᱝᱠᱮ ᱟᱵᱮᱱᱟᱜ ᱨᱚᱲ ᱠᱚᱫᱚ ᱟᱹᱰᱤ ᱢᱚᱸᱡᱽ ᱟᱹᱰᱤ ᱨᱤᱞᱟᱹᱢᱟᱞᱟ ᱥᱟᱺᱦᱤᱡ ᱜᱮ ᱟᱸᱡᱚᱢᱚᱜ ᱠᱟᱱᱟ᱾ ᱜᱚᱝᱠᱮ ᱟᱹᱞᱤᱧᱟᱜ ᱨᱚᱲ ᱠᱚ ᱵᱮᱥ ᱥᱟᱺᱦᱤᱡ ᱵᱮᱱ ᱟᱸᱡᱚᱢ ᱫᱟ ᱥᱮ ᱵᱟᱝ ᱛᱟᱦᱚᱞᱮ?
ᱦᱳᱭ ᱦᱳᱭ ᱟᱹᱵᱤᱱᱟᱜ ᱨᱚᱲ ᱦᱚᱸ ᱮᱠᱫᱚᱢ ᱨᱮᱭᱟᱲ ᱜᱮ ᱮᱠᱫᱚᱢ ᱨᱮᱭᱟᱲ ᱫᱟᱜ ᱞᱮᱠᱟ ᱮᱫᱚᱢ ᱯᱟᱹᱨᱭᱟ. ᱲ ᱜᱮ ᱮᱠᱫᱚᱢ ᱟᱹᱰᱤ ᱡᱩᱛ ᱥᱟᱺᱦᱤᱡ ᱜᱮᱞᱤᱧ ᱟᱸᱡᱚᱢ ᱧᱟᱢᱮᱫᱼᱟ ᱦᱟᱸᱜ᱾
ᱟᱪᱪᱷᱟ ᱦᱳᱭ ᱜᱚᱝᱠᱮ ᱛᱟᱦᱚᱞᱮ ᱳᱭ ᱩᱢ ᱵᱟᱲᱟ ᱡᱚᱢ ᱵᱟᱲᱟ ᱠᱚ ᱦᱩᱭ ᱱᱟᱥᱮ ᱟᱹᱣᱨᱤ ᱜᱚᱝᱠᱮ?
ᱦᱳᱭ ᱦᱳᱭ ᱦᱳᱭ ᱢᱟᱱᱮ ᱛᱩᱯᱩ ᱦᱟᱸᱜ ᱞᱤᱧ ᱛᱩᱯᱩ ᱯᱷᱟᱨᱪᱟᱭᱮᱱᱟ ᱟᱨ ᱦᱚᱸᱜᱼᱚᱭ ᱡᱚᱢ ᱠᱟᱛᱮᱫ ᱞᱤᱧ ᱡᱤᱨᱟᱹᱣ ᱠᱟᱱ ᱛᱟᱦᱮᱸᱫ᱾ ᱟᱫᱚ ᱚᱱᱟᱜᱮ ᱢᱮᱱᱫᱟᱞᱤᱧ ᱡᱮ ᱦᱤᱛᱚᱜ ᱫᱚ ᱫᱤᱥᱚᱢ ᱫᱤᱥᱚᱢ ᱨᱮᱱ ᱜᱚᱝᱠᱮ ᱠᱚ ᱥᱟᱶ ᱨᱚᱯᱚᱲ ᱨᱮᱭᱟᱜ ᱫᱟᱣ ᱠᱚ ᱮᱢ ᱠᱟᱜ ᱵᱚᱱᱟ ᱛᱚ, ᱟᱫᱚ ᱢᱮᱱᱫᱟᱞᱤᱧ ᱠᱟᱹᱴᱤᱡ ᱞᱤᱧ ᱨᱚ ᱯᱚᱲ ᱧᱚᱜᱚᱜᱼᱟ ᱦᱟᱸᱜ ᱚᱱᱟ ᱦᱚᱛᱮᱡ ᱛᱤᱧ ᱯᱷᱳᱱ ᱠᱮᱫᱼᱟ᱾ ᱟᱹᱵᱤᱱ ᱜᱮ ᱪᱮᱫ ᱩᱢ ᱵᱟᱲᱟᱭ ᱱᱟᱵᱤᱱ ᱥᱮ ᱵᱟᱝ ᱮᱱᱛᱮᱫ?
ᱦᱳᱭ ᱜᱚᱝᱠᱮ ᱟᱹᱞᱤᱧᱟᱜ ᱠᱚᱦᱚᱸ ᱩᱢ ᱵᱟᱲᱟ ᱠᱚᱫᱚ ᱡᱷᱚᱛᱚ ᱜᱮ ᱦᱩᱭ ᱠᱟᱱᱟ᱾
ᱟᱪᱪᱷᱟ ᱟᱪᱪᱷᱟ ᱟᱪᱷᱟ ᱛᱟᱦᱚᱞᱮ ᱜᱚᱝᱠᱮ ᱢᱮᱱᱮᱫ ᱛᱟᱦᱮ ᱟᱞᱤᱧ ᱱᱟᱯᱟᱭ ᱵᱟᱲᱟ ᱜᱮᱭᱟᱵᱤᱱ?
ᱦᱳᱭ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ, ᱜᱷᱟᱨᱚᱸᱡᱽ ᱠᱚᱨᱮ ᱦᱚᱸ ᱡᱚᱛᱚ ᱦᱚᱲᱜᱮ ᱱᱟᱯᱟᱭ ᱵᱟᱲᱟ ᱜᱮ ᱢᱮᱱᱟᱜ ᱠᱚᱣᱟ ᱜᱚᱝᱠᱮ ᱟᱯᱮᱱ ᱜᱮ ᱪᱮᱫᱠᱟ? ᱚᱲᱟᱜ ᱠᱚᱨᱮᱜ ᱪᱮᱫᱠᱟ ᱢᱮᱱᱟᱜ ᱠᱚᱣᱟ ᱥᱟᱱᱟᱢ ᱠᱚᱜᱮ?
ᱦᱳᱭ ᱦᱳᱭ ᱟᱹᱞᱤᱧ ᱦᱚᱸ ᱦᱟᱸᱜ ᱱᱤᱛᱚᱜ ᱫᱚ ᱦᱟᱸᱜ ᱱᱟᱯᱟᱭ ᱜᱮ ᱦᱮᱱᱟᱜ ᱠᱟᱜ ᱞᱤᱧᱟᱹ᱾ ᱟᱫᱚ ᱢᱮᱱᱠᱷᱟᱱ ᱦᱚᱭ ᱡᱤᱣᱤ ᱦᱟᱥᱟ ᱦᱚᱲᱢᱚ ᱮᱱᱛᱮᱫ ᱚᱠᱟ ᱥᱮᱱᱟᱜ ᱦᱚᱭ ᱦᱤᱸᱥᱤᱫ ᱵᱟᱡᱟᱣ ᱜᱚᱫᱚᱜᱼᱟ ᱵᱟᱵᱮᱱ ᱞᱟᱹᱭ ᱫᱟᱲᱮᱭᱟᱜᱼᱟ ᱥᱮ᱾
ᱦᱳᱭ ᱜᱚᱝᱠᱮ᱾
ᱟᱨ ᱚᱲᱟᱜ ᱠᱚᱨᱮ ᱦᱚᱸ ᱦᱟᱸᱜ ᱱᱤᱛᱳᱜ ᱫᱚ ᱱᱟᱯᱟᱭ ᱜᱮ ᱦᱮᱱᱟᱜ ᱦᱟᱛᱟᱲ ᱠᱟᱜ ᱠᱚᱣᱟ᱾
ᱦᱚᱭ ᱛᱚ ᱜᱚᱝᱠᱮ, ᱱᱟᱯᱟᱭ ᱛᱟᱦᱮᱱ ᱫᱚ ᱞᱟᱹᱠᱛᱤᱭᱟᱱ ᱠᱟᱱ ᱜᱮᱭᱟ ᱥᱟᱱᱟᱢ ᱦᱚᱲ ᱴᱷᱮᱱ ᱜᱮ᱾
ᱦᱳᱭ ᱦᱳᱭ ᱦᱳᱭ ᱦᱳᱭ ᱮᱠᱫᱚᱢ ᱛᱟᱦᱞᱮ ᱜᱚᱝᱠᱮ ᱢᱮᱱᱮᱫ ᱛᱟᱦᱮᱸᱫ ᱞᱤᱧ
ᱦᱚᱭ ᱜᱚᱝᱠᱮ ᱞᱟᱹᱭ ᱵᱤᱱ᱾
ᱪᱮᱛᱟᱱ ᱵᱚᱦᱚᱜ ᱠᱚ ᱥᱮ ᱢᱟᱱᱮ ᱩᱱᱠᱩ ᱜᱚᱝᱠᱮ ᱛᱟᱠᱚ ᱦᱟᱸᱜ ᱫᱚᱵᱮᱜᱟᱱ ᱚᱠᱛᱚ ᱫᱚ ᱨᱚ ᱯᱚᱲᱚᱜ ᱞᱟᱹᱜᱤᱫ ᱵᱟᱠᱚ ᱮᱢ ᱠᱟᱜ ᱞᱟᱝᱟ᱾
ᱦᱚᱭ ᱜᱚᱝᱠᱮ᱾
ᱦᱳᱭ ᱚᱱᱟ ᱛᱚᱞ ᱫᱚᱦᱚ ᱚᱠᱛᱚ ᱛᱟᱞᱟ ᱨᱮᱜᱮ ᱡᱩᱫᱤ ᱡᱟᱦᱟᱱᱟᱜ ᱥᱟᱛᱟᱢ ᱤᱫᱤ ᱠᱟᱛᱮᱫ ᱞᱟᱝ ᱨᱚᱯᱚᱲ ᱠᱚᱜᱼᱟ᱾ ᱥᱮ ᱚᱱᱟ ᱨᱮᱭᱟᱜ ᱵᱩᱜᱤ ᱵᱟᱹᱲᱤᱡ ᱞᱟᱝ ᱜᱟᱞᱚᱪ ᱠᱚᱜᱼᱟ, ᱠᱟᱹᱴᱤᱡ ᱵᱟᱝ ᱱᱟᱯᱟᱭ ᱠᱚᱜᱼᱟ?
ᱦᱮᱸ ᱜᱚᱝᱠᱮ ᱚᱱᱠᱟ ᱠᱷᱟᱱ ᱜᱮ ᱵᱷᱟᱜᱤ ᱦᱩᱭ ᱠᱚᱜᱼᱟ᱾ ᱛᱟᱦᱞᱮ ᱟᱵᱮᱱ ᱜᱮ ᱜᱚᱝᱠᱮ ᱩᱭᱦᱟᱹᱨ ᱵᱷᱟᱵᱱᱟ ᱠᱟᱛᱮᱫ ᱞᱟᱹᱭ ᱵᱮᱱ᱾ ᱚᱠᱟᱴᱟᱜ ᱥᱟᱛ ᱥᱟᱛᱟᱢ ᱤᱫᱤ ᱠᱟᱛᱮᱫ ᱜᱮᱞᱟᱝ ᱜᱟᱞᱚᱪᱟ?
ᱟᱪᱪᱷᱟ ᱟᱪᱪᱷᱟ ᱟᱹᱞᱤᱧ ᱫᱩᱞᱤᱧ ᱢᱮᱱᱮᱫ ᱛᱟᱦᱮᱸᱫ ᱱᱮᱛᱟᱨ ᱨᱮᱱ ᱟᱭᱳᱵᱟᱵᱟ ᱠᱚ ᱮᱱᱛᱮᱫ, ᱩᱱᱠᱩ ᱡᱟᱦᱟᱸᱭ ᱡᱩᱣᱟᱹᱱ ᱠᱚᱲᱟ ᱠᱩᱲᱤ ᱠᱚ ᱮᱱᱛᱮᱫ ᱟᱠᱚ ᱛᱮ ᱠᱩᱥᱤ ᱠᱩᱯᱤᱥᱤ ᱠᱟᱛᱮᱜ ᱠᱚ ᱵᱟᱯᱞᱟᱜ ᱠᱟᱱᱟ ᱥᱮ ᱠᱚᱸᱰᱮᱞ ᱧᱟᱯᱟᱢ ᱵᱟᱯᱞᱟᱜ ᱠᱟᱱᱟ ᱠᱚ, ᱚᱱᱟ ᱪᱮ ᱛᱟ ᱨᱮ ᱫᱚᱢᱮ ᱜᱟᱱ ᱠᱚ ᱵᱤᱨᱩᱫᱽᱫᱟ ᱥᱮ ᱟᱹᱛᱩ ᱥᱚᱢᱟᱡᱽ ᱨᱮᱱ ᱦᱚᱲ ᱠᱚᱦᱚᱸ ᱫᱚᱢᱮ ᱠᱚ ᱨᱚᱨᱚᱲ ᱠᱟᱱᱟ ᱟᱫᱚ ᱚᱱᱟ ᱤᱫᱤ ᱠᱟᱛᱮᱫ ᱟᱹᱵᱤᱱ ᱪᱮᱫ ᱵᱤᱱ ᱞᱟᱹᱭᱟ ᱡᱮ ᱩᱱᱠᱩ ᱡᱟᱦᱟᱸᱭ ᱱᱟᱣᱟ ᱡᱩᱣᱟᱹᱱ ᱠᱚ ᱡᱟᱦᱟᱸᱭ ᱠᱚ ᱫᱚᱦᱚᱜ ᱠᱟᱱ ᱮᱱᱛᱮ ᱟᱠᱚᱛᱮ ᱩᱱᱠᱩ ᱫᱚ ᱵᱟᱹᱲᱤᱡ ᱫᱟᱠᱚ ᱥᱮ ᱱᱟᱯᱟᱭᱚᱜ ᱠᱟᱱ ᱜᱮᱭᱟ ᱢᱟᱱᱮ? ᱚᱱᱟ ᱟᱵᱮᱱ ᱪᱮᱫ ᱵᱮᱱ ᱨᱚᱲ ᱦᱚᱪᱚᱭᱫᱟ?
ᱦᱳᱭ ᱜᱚᱝᱠᱮ ᱟᱹᱰᱤ ᱵᱷᱟ ᱢᱚᱸᱡᱽ ᱥᱟᱛᱟᱢ ᱤᱫᱤ ᱠᱟᱛᱮᱜ ᱜᱟᱞᱚᱪ ᱨᱮᱱᱟᱜ ᱵᱮᱱ ᱨᱤᱠᱟᱹᱣ ᱠᱟᱫᱟ ᱜᱚᱢᱠᱮ᱾ ᱟᱹᱞᱤᱧᱟᱜ ᱟᱹᱞᱤᱧᱟᱜ ᱢᱮᱱ ᱛᱮᱫᱚ ᱜᱚᱝᱠᱮ ᱱᱮᱛᱟᱨ ᱫᱚ ᱥᱟᱱᱟᱢ ᱡᱩᱭᱟᱹᱱ ᱠᱚᱲᱟ-ᱠᱩᱲᱤ ᱜᱤᱫᱽᱨᱟᱹ ᱜᱮ ᱵᱮᱥ ᱚᱠᱚᱪ ᱥᱤᱠᱷᱱᱟᱹᱛ ᱵᱟᱠᱚ ᱧᱟᱢ ᱫᱟ ᱛᱚ, ᱚᱱᱟ ᱠᱷᱟᱹᱛᱤᱨ ᱛᱮ ᱟᱠᱚ ᱡᱟᱦᱟᱸ ᱞᱮᱠᱟ ᱟᱠᱚ ᱢᱚᱱᱮ ᱠᱩᱥᱤ ᱠᱚ ᱟᱢᱫᱟ ᱡᱟᱭᱜᱟ ᱨᱮᱠᱚ ᱡᱟᱶᱟᱭᱚᱜ ᱠᱟᱱᱟ, ᱥᱮ ᱟᱠᱚ ᱛᱮᱜᱮ ᱠᱚ ᱫᱚᱦᱚᱜ ᱠᱟᱱᱟ ᱾
ᱜᱚᱜᱚ-ᱵᱟᱵᱟ ᱠᱚᱣᱟᱜ ᱠᱟᱛᱷᱟ ᱠᱚᱫᱚ ᱵᱟᱠᱚ ᱩᱭᱦᱟᱹᱨ ᱫᱟ ᱱᱮᱛᱟᱨ ᱫᱚ ᱥᱟᱱᱟᱢ ᱜᱤᱫᱽᱨᱟᱹ ᱜᱮ᱾
ᱦᱳᱭ ᱦᱳᱭ ᱦᱳᱭ ᱾
ᱟᱫᱚ ᱜᱚᱝᱠᱮ ᱟᱠᱚᱣᱟᱜ ᱦᱚᱸ ᱠᱟᱹᱴᱤᱡ ᱠᱤᱪᱷᱩ ᱤᱪᱷᱟ ᱫᱚ ᱛᱟᱦᱮᱸᱱ ᱛᱟᱠᱚᱣᱟ ᱜᱚᱝᱠᱮ, ᱟᱫᱚ ᱪᱮᱜᱠᱟ ᱵᱤᱱ ᱞᱟᱹᱭᱟ ᱚᱱᱟ ᱫᱚ ᱡᱷᱚᱛᱚ ᱦᱚᱲᱟᱜ ᱜᱮ ᱛᱟᱦᱮᱸᱱ ᱛᱟᱠᱚᱣᱟ ᱾ ᱟᱫᱚ ᱜᱚᱜᱚ-ᱵᱟᱵᱟᱣᱟᱜ ᱠᱟᱛᱷᱟ ᱩᱭᱦᱟᱹᱨ ᱠᱟᱛᱮ ᱡᱩᱫᱤ ᱚᱲᱟᱜ ᱨᱮᱠᱚ ᱞᱟᱹᱭ ᱥᱚᱫᱚᱨ ᱠᱷᱟᱱ ᱛᱟᱦᱞᱮ ᱠᱷᱟᱱ ᱫᱚ ᱠᱟᱹᱴᱤᱡ ᱢᱚᱡᱽ ᱠᱚᱜᱼᱟ ᱡᱷᱚᱛᱚ ᱦᱚᱴᱟᱜ ᱜᱮ ᱾
ᱵᱟ ᱟᱫᱚ ᱟᱵᱚ ᱥᱟᱱᱛᱟᱲ ᱥᱮᱨᱣᱟᱨᱮ ᱥᱮ ᱚᱱᱟ ᱵᱟᱯᱞᱟᱨᱮ ᱚᱱᱟ ᱠᱚᱸᱰᱮᱞ ᱧᱟᱯᱟᱢ ᱵᱟᱯᱞᱟ ᱦᱚᱸᱛᱚ ᱜᱚᱝᱠᱮ ᱢᱮᱥᱟ ᱢᱮᱱᱟᱜ ᱠᱟᱜᱼᱟ ᱾
ᱦᱳᱭ ᱜᱚᱝᱠᱮ ᱾
ᱵᱟᱝᱢᱟ ᱟᱸᱡᱚᱢ ᱠᱟᱜᱼᱟ ᱞᱤᱧ ᱟᱵᱚᱨᱮᱱ ᱨᱮᱦᱮᱫ ᱮᱱᱛᱮᱜ ᱡᱟᱦᱟᱸ ᱯᱤᱞᱪᱩ ᱦᱟᱲᱟᱢ ᱯᱤᱞᱪᱩ ᱵᱩᱲᱦᱤ ᱩᱱᱠᱤᱱ ᱦᱚᱸ ᱡᱟᱹᱱᱤᱡ ᱠᱚᱸᱰᱮᱞ ᱧᱟᱯᱟᱢ ᱵᱟᱯᱞᱟ ᱠᱟᱱ ᱛᱟᱹᱠᱤᱱ ᱜᱮᱭᱟ ᱾
ᱦᱳᱭ ᱜᱚᱢᱠᱮ ᱾ ᱜᱚᱢᱠᱮ ᱚᱱᱟ ᱢᱟᱛᱚ ᱠᱟᱱ ᱜᱮ, ᱥᱮᱫᱟᱭ ᱢᱟᱨᱮ ᱦᱟᱯᱲᱟᱢ ᱠᱚᱦᱚᱸ ᱟᱢᱫᱟ ᱦᱚᱲ ᱜᱮ ᱱᱚᱣᱟ ᱠᱚᱸᱰᱮᱞ ᱧᱟᱯᱟᱢ ᱵᱟᱯᱞᱟ ᱫᱚᱠᱚ ᱥᱤᱨᱡᱟᱹᱣ ᱦᱚᱴᱚ ᱠᱟᱫᱟ ᱾ ᱱᱚᱣᱟ ᱫᱚ ᱟᱵᱚ ᱥᱟᱱᱛᱟᱲ ᱥᱚᱢᱟᱡᱽ ᱨᱮᱱᱟᱜ ᱜᱮ ᱢᱤᱫᱴᱮᱱ ᱵᱟᱯᱞᱟ ᱢᱚᱫᱽᱫᱷᱮ ᱜᱮ ᱯᱟᱲᱟᱜ ᱠᱟᱱᱟ ᱾
ᱦᱩᱸ ᱦᱩᱸ ᱾
ᱱᱮᱛᱟᱨ ᱨᱮ ᱱᱟᱦᱟᱜ ᱡᱩᱜᱽ ᱨᱮᱱ ᱥᱮ ᱱᱟᱦᱟᱜ ᱜᱤᱫᱽᱨᱟᱹ ᱠᱚᱫᱚ ᱱᱟᱦᱟᱜ ᱯᱚᱼᱯᱚᱝᱲᱟ ᱠᱚᱫᱚ ᱱᱮᱛᱟᱨ ᱫᱚ ᱠᱳᱸᱰᱮᱞ ᱧᱮᱯᱮᱞ ᱵᱟᱯᱞᱟ ᱜᱮ ᱱᱮᱛᱟᱨ ᱫᱚ ᱡᱟᱹᱥᱛᱤ ᱠᱚ ᱨᱤᱠᱟᱹᱣ ᱠᱟᱫᱟ ᱾ ᱥᱟᱨ ᱥᱟᱹᱜᱩᱱ ᱵᱟᱯᱞᱟ ᱠᱷᱚᱱ ᱫᱚ ᱥᱮ ᱚᱲᱟᱜ ᱦᱚᱲᱟᱜ ᱠᱩᱥᱤ ᱠᱷᱚᱱ ᱫᱚ, ᱟᱠᱚ ᱠᱩᱥᱤ ᱜᱮᱠᱚ ᱠᱚ ᱵᱟᱯᱞᱟᱜ ᱠᱟᱱᱟ ᱠᱚ ᱛᱟᱦᱮᱸᱱ ᱠᱟᱱᱟ ᱠᱚ ᱟᱠᱚ ᱟᱠᱚ ᱛᱮᱜᱮ ᱡᱟᱦᱟᱸᱭ ᱥᱟᱞᱟᱜ ᱥᱩᱠ ᱠᱚ ᱵᱩᱡᱷᱟᱹᱣ ᱫᱟ,
ᱦᱳᱭ ᱦᱳᱭ ᱦᱳᱭ ᱾ ᱵᱟ ᱟᱫᱚ ᱟᱹᱞᱤᱧᱟᱜ ᱢᱮᱱᱛᱮᱫᱚᱭ ᱢᱮᱱᱟ ᱡᱮ ᱠᱚᱸᱰᱮᱞ ᱧᱟᱯᱟᱢ ᱵᱟᱯᱞᱟ ᱦᱚᱸ ᱮᱱ ᱛᱮ ᱵᱟᱭ ᱵᱟᱹᱲᱤᱡᱼᱟ, ᱚᱱᱮ ᱡᱟᱦᱟᱸ ᱟᱨ ᱢᱤᱫᱴᱤᱡ ᱵᱟᱯᱞᱟ ᱦᱟᱸᱜ ᱢᱮᱥᱟ ᱛᱟᱦᱮᱸ ᱠᱟᱱ ᱚᱱᱮ ᱡᱟᱦᱟᱸ ᱫᱚᱠᱚ ᱞᱟᱹᱭᱮᱛ ᱤᱛᱩᱫ ᱥᱤᱸᱫᱩᱨ ᱵᱟᱯᱞᱟ ᱥᱮ ᱚᱨ ᱟᱫᱮᱨ ᱵᱟᱯᱞᱟ,
ᱦᱳᱭ ᱜᱚᱝᱠᱮ ᱾
ᱚᱱᱟ ᱫᱚ ᱦᱟᱸᱜ ᱟᱹᱞᱤᱧ ᱫᱚᱞᱤᱧ ᱢᱮᱱᱫᱟ ᱩᱱᱟᱹᱜ ᱫᱚ ᱦᱟᱸᱜ ᱵᱟᱭ ᱡᱩᱛᱟ, ᱚᱱᱟᱛᱮ ᱛᱮ ᱱᱤᱛᱚᱜ ᱫᱚ ᱦᱟᱸᱜ ᱚᱱᱟ ᱠᱚᱫᱚ ᱦᱟᱸᱜ ᱪᱟᱞᱟᱣ ᱦᱚᱸ ᱵᱟᱝ ᱪᱟᱞᱟᱜ ᱠᱟᱱᱟ, ᱥᱮ ᱚᱱᱟ ᱫᱚ ᱜᱟᱱᱚᱜ ᱠᱟᱱ ᱨᱮᱦᱚᱸ ᱮᱱᱛᱮᱫ ᱛᱷᱩᱠᱟᱹᱢ ᱦᱟᱛᱟᱲ ᱠᱟᱜᱼᱟ ᱵᱚᱱ ᱥᱟᱱᱟᱢ ᱠᱚᱜᱮ ᱾
ᱦᱩᱸ ᱦᱩᱸ ᱾
ᱢᱟᱱᱮ ᱢᱤᱛᱴᱤᱪ ᱠᱩᱲᱤ ᱦᱚᱯᱚᱱ ᱦᱚᱲᱟᱜ ᱦᱚᱸ ᱥᱮ ᱠᱩᱥᱤ ᱨᱟᱹ ᱡᱤ ᱨᱮᱭᱟᱜ ᱵᱮᱯᱟᱨ ᱦᱚᱸ ᱢᱮᱱᱟᱜᱼᱟ ᱥᱮ ᱡᱮ ᱢᱤᱫᱴᱤᱡ ᱠᱚᱲᱟ ᱦᱚᱯᱚᱱᱮ ᱠᱩᱥᱤᱭᱟᱫᱮᱭᱟ, ᱟᱫᱚ ᱵᱚᱞᱮ ᱥᱤᱸᱫᱩᱨᱮ ᱜᱟᱥᱟᱣ ᱤᱫᱤ ᱠᱮᱫᱮᱭᱟ ᱚᱱᱟ ᱫᱚ ᱠᱟᱹᱴᱤᱡ ᱵᱟᱝ ᱱᱟᱯᱟᱭᱚᱜ ᱠᱟᱱᱟ ᱥᱮ?
ᱦᱳᱭ ᱜᱚᱝᱠᱮ, ᱚᱱᱟᱢᱟ ᱟᱹᱰᱤ ᱵᱟᱹᱲᱤᱡ ᱡᱤᱱᱤᱥ ᱦᱚᱸ ᱞᱟᱹᱭ ᱜᱟᱱᱚᱜᱼᱟ ᱢᱤᱫ ᱦᱤᱥᱟᱹᱵ ᱛᱮᱫᱚ ᱾ ᱢᱟᱱᱮ ᱡᱷᱚᱛᱚ ᱦᱚᱲᱟᱜ ᱜᱮ ᱟᱠᱚ ᱠᱩᱥᱤ ᱫᱚ ᱛᱟᱦᱮᱸᱱ ᱜᱮᱭᱟ ᱟᱡ ᱡᱩᱫᱤ ᱠᱩᱥᱤ ᱵᱟᱹᱱᱩᱜ ᱛᱟᱭᱟ ᱛᱟᱦᱞᱮ ᱪᱮᱫᱟᱜ ᱟᱡ ᱫᱚ ᱮᱴᱟᱜ ᱦᱚᱲ ᱥᱟᱶ ᱫᱚ ᱵᱟᱯᱞᱟᱜᱼᱟᱭ᱾
ᱟᱪᱪᱷᱟ ᱦᱳᱭ ᱦᱳᱭ ᱦᱳᱭ᱾ ᱮᱵᱟ ᱟᱫᱚ ᱜᱚᱢᱠᱮ ᱱᱮᱛᱟᱨ ᱞᱤᱧ ᱧᱮᱞᱮᱫ ᱠᱚᱣᱟ᱾ ᱩᱱᱠᱩ ᱡᱩᱣᱟᱹᱱ ᱠᱚ ᱮᱱᱛᱮᱛ ᱵᱟᱝ ᱫᱚ ᱚᱞᱚᱜ ᱯᱟᱲᱦᱟᱜ ᱨᱮᱠᱚ ᱥᱮᱬᱟᱭᱮᱫ ᱵᱟᱝ ᱫᱚ᱾ ᱚᱲᱟᱜ ᱨᱮ ᱠᱚ ᱥᱮᱬᱟᱭᱮᱫ ᱢᱤᱫᱴᱤᱡ ᱜᱮ ᱮᱱᱛᱮᱫ ᱢᱤᱫᱴᱤᱡ ᱜᱷᱚᱴᱚᱱᱤᱧ ᱞᱟᱹᱭ ᱟᱵᱮᱱ ᱠᱟᱱᱟ ᱦᱟᱸᱜ᱾
ᱦᱩᱸ
ᱳᱭ ᱡᱟᱹᱥᱛᱤ ᱢᱟᱲᱟᱝ ᱨᱮᱭᱟᱜ ᱫᱚ ᱵᱟᱝ ᱠᱟᱱᱟ ᱦᱟᱸᱜ, ᱚᱱᱟ ᱤᱭᱟᱹ ᱨᱮᱜᱮᱞᱤᱧ ᱧᱮᱞᱮᱜᱼᱟ᱾ ᱯᱷᱮᱥᱵᱩᱠ ᱵᱮᱱ ᱟᱸᱡᱚᱢ ᱵᱟᱲᱟ ᱠᱟᱜᱼᱟ᱾
ᱦᱳᱭ ᱜᱚᱢᱠᱮ ᱟᱸᱡᱚᱢ ᱵᱟᱲᱟ ᱠᱟᱫᱟᱞᱤᱧ᱾
ᱧᱮᱞᱮᱫᱼᱟ ᱦᱟᱜ ᱵᱟᱝ ᱢᱟ ᱢᱤᱫᱴᱤᱡ ᱠᱩᱲᱤ ᱦᱚᱯᱚᱱ ᱚᱠᱚᱭ ᱢᱤᱫ᱾ ᱢᱟᱱᱮ ᱪᱷᱟᱛᱤᱠ ᱡᱟᱹᱛᱤ ᱠᱚᱲᱟᱭ ᱠᱩᱥᱤ ᱠᱟᱫᱮᱭᱟ ᱟᱨ ᱩᱱᱤ ᱥᱟᱛᱮᱜ ᱜᱮ ᱵᱟᱯᱞᱟ ᱞᱟᱹᱜᱤᱫ ᱟᱹᱰᱤ ᱡᱳᱨ᱾ ᱛᱤ ᱜᱮ ᱡᱳᱨ ᱠᱟᱜᱼᱟ, ᱮᱱᱛᱮᱛ᱾
ᱟᱭ ᱜᱚᱢᱠᱮ
ᱟᱫᱚ ᱚᱸᱰᱮ ᱮᱱᱛᱮ ᱤᱭᱟᱹ ᱥᱟᱛᱮᱜ ᱟᱹᱰᱤ ᱡᱳᱨᱮ ᱠᱟᱹᱭᱡᱟᱹ ᱠᱷᱟᱹᱯᱟᱹᱨᱤᱜ ᱠᱟᱱᱟ ᱩᱱᱠᱩ᱾ ᱥᱳᱞᱳ ᱟᱱᱟ ᱥᱮ ᱥᱚᱢᱟᱡᱽ ᱨᱮᱱ ᱦᱚᱲ ᱠᱚ ᱛᱟᱞᱟ ᱥᱟᱶ ᱟᱫᱚ ᱚᱱᱟ ᱤᱫᱤ᱾ ᱠᱟᱛᱮᱛ ᱪᱮᱫ ᱵᱮᱱ ᱞᱟᱹᱭᱼᱟ ᱚᱱᱟ ᱩᱱᱤ ᱫᱚ ᱥᱚᱴᱷᱤᱠ ᱜᱮᱭᱟᱭ ᱥᱮ ᱢᱟᱱᱮ ᱵᱟᱹᱲᱤᱡ ᱜᱮᱭᱟᱭ?
ᱜᱚᱢᱠᱮ ᱚᱱᱟ ᱫᱚ ᱟᱹᱞᱤᱧᱟᱜ ᱢᱮᱱ ᱫᱚ ᱥᱚᱴᱷᱤᱠ ᱫᱚ ᱵᱟᱝ ᱠᱟᱱᱟ᱾ ᱦᱤᱥᱟᱹᱵᱽ ᱛᱮ ᱡᱩᱫᱤ᱾ ᱟᱵᱚ ᱟᱵᱚ ᱜᱮ ᱡᱩᱫᱤ ᱵᱚᱱ ᱵᱟᱭᱨᱮ ᱦᱚᱲ ᱴᱷᱮᱱ ᱵᱚᱱ ᱵᱟᱯᱞᱟᱜᱼᱟ, ᱥᱮᱵᱚᱱ ᱪᱟᱞᱟᱜᱼᱟ᱾ ᱛᱟᱦᱚᱞᱮ ᱟᱵᱚᱨᱮᱱ ᱠᱚᱫᱚ ᱚᱠᱚᱭ ᱧᱮᱞ ᱠᱚᱛᱟ ᱵᱚᱱᱟ?
ᱦᱟᱯᱮᱱ ᱫᱤᱱ ᱨᱮ ᱩᱱᱠᱩ ᱫᱚ ᱪᱷᱟᱹᱛᱤᱠ ᱠᱚᱨᱮᱱ ᱵᱚᱸᱜᱟ ᱵᱩᱨᱩ ᱫᱷᱚᱨᱚᱢ ᱠᱚᱠᱚ ᱟᱯᱱᱟᱨ ᱛᱟᱦᱞᱮ᱾ ᱚᱱᱠᱟ ᱛᱮᱫᱚ ᱟᱠᱚᱣᱟᱜ ᱫᱷᱚᱨᱚᱢ ᱠᱚᱫᱚ ᱱᱤᱥᱩᱱ ᱪᱟᱵᱟᱜᱼᱟ᱾ ᱥᱮ ᱚᱠᱚᱭ ᱦᱚᱸ ᱵᱟᱠᱚ ᱢᱟᱱᱟᱣ ᱵᱟᱛᱟᱣᱟ, ᱚᱱᱟ ᱠᱚᱫᱚ ᱢᱤᱫ ᱦᱤᱥᱟᱹᱵ ᱛᱮᱫᱚ ᱵᱤᱨᱩᱫ ᱫᱚᱨᱠᱟᱨ ᱜᱮ ᱠᱟᱱᱟ᱾
ᱟᱫᱚ ᱜᱚᱢᱠᱮ ᱩᱱᱤ ᱠᱩᱲᱤ ᱦᱚᱯᱚᱱ ᱦᱚᱲ ᱢᱟᱭ ᱢᱮᱱᱮᱫ ᱛᱟᱦᱮᱸᱫ ᱡᱮ ᱥᱚᱨᱠᱟᱨᱟᱜ ᱟᱹᱭᱤᱱ ᱨᱮ ᱞᱮᱠᱟ᱾ ᱞᱮᱠᱷᱟᱜ ᱠᱟᱱᱟ, ᱵᱟᱝ ᱢᱟ ᱵᱟᱯᱞᱟ ᱨᱮᱫᱚ ᱡᱟᱹᱛᱤ ᱫᱷᱚᱨᱚᱢ ᱠᱚᱫᱚ ᱵᱟᱭ ᱞᱮᱠᱷᱟᱜᱼᱟ᱾ ᱢᱤᱫᱴᱤᱡ ᱠᱚᱲᱟ ᱟᱨ ᱢᱤᱫᱴᱤᱡ ᱠᱩᱲᱤ ᱠᱤᱱ ᱨᱟᱡᱤ ᱠᱤᱱ ᱛᱟᱦᱮᱸ ᱞᱮᱱᱠᱷᱚᱱ ᱜᱮ ᱵᱟᱯᱞᱟ ᱫᱚ ᱛᱟᱵᱚᱜᱼᱟ᱾
ᱦᱳᱭ ᱜᱚᱢᱠᱮ ᱢᱮᱱᱠᱷᱟᱱ ᱚᱱᱟ ᱦᱚᱸ ᱟᱹᱰᱤ ᱡᱚᱛᱷᱟᱛ ᱡᱤᱱᱤᱥ ᱜᱮ ᱠᱟᱱᱟ᱾ ᱢᱮᱱᱠᱷᱟᱱ ᱡᱟᱦᱟᱸ ᱫᱚ ᱟᱵᱚᱨᱮᱱ ᱢᱟᱨᱮ ᱦᱟᱯᱲᱟᱢ ᱠᱚᱠᱚ ᱥᱮᱬᱟ ᱟᱠᱟᱫ ᱵᱚᱱᱟ ᱟᱵᱚ᱾ ᱛᱮ ᱟᱵᱚᱨᱮᱱ ᱦᱟᱯᱮᱱ ᱫᱤᱱ ᱨᱮᱱ ᱡᱟᱦᱟᱸᱭ ᱡᱩᱣᱟᱹᱱ ᱠᱚᱵᱚᱱ ᱥᱤᱠᱷᱱᱟᱹᱛ ᱵᱚᱱ, ᱮᱢᱟ ᱠᱚᱣᱟ ᱱᱚᱣᱟ ᱤᱫᱤ ᱠᱟᱛᱮᱛ᱾ ᱛᱟᱦᱚᱞᱮ ᱩᱱᱠᱩ ᱫᱚ ᱪᱮ᱾ ᱥᱤᱠᱷᱱᱟᱹᱛ ᱵᱚᱱ ᱮᱢᱟ ᱠᱚᱣᱟ, ᱢᱤᱫᱴᱮᱱ ᱵᱚᱸᱜᱟ ᱥᱩᱫᱷᱩ ᱵᱟᱯᱞᱟ ᱫᱚ ᱥᱩᱫᱩ ᱢᱤᱫᱴᱮᱱ᱾ ᱵᱟᱨᱭᱟ ᱢᱟᱹᱱᱢᱤ ᱛᱟᱞᱟ ᱨᱮᱛᱚ ᱵᱟᱝ᱾ ᱚᱱᱟ ᱢᱤᱫᱴᱮᱱ ᱜᱷᱟᱨᱚᱸᱡᱽ ᱟᱨ ᱢᱤᱫᱴᱮᱱ ᱥᱚᱢᱟᱡ ᱛᱟᱞᱟ ᱨᱮᱦᱚᱸ ᱦᱩᱭᱩᱜᱼᱟ᱾ ᱵᱟᱯᱞᱟ ᱤᱫᱤ ᱠᱟᱛᱮᱫ ᱵᱟᱨᱭᱟ ᱚᱲᱟᱜ ᱠᱤᱱ ᱛᱚᱞᱚᱜᱼᱟ, ᱛᱟᱦᱚᱞᱮ ᱚᱱᱠᱟ ᱫᱚ ᱫᱤᱠᱩ ᱡᱟᱛ᱾ ᱛᱮᱢ ᱡᱩᱫᱤ ᱵᱮᱱ ᱵᱟᱯᱞᱟᱜ ᱵᱮᱱ ᱞᱟᱹᱭᱼᱟ ᱛᱟᱦᱚᱞᱮ ᱠᱷᱟᱱ ᱫᱚ ᱩᱱᱠᱩ ᱫᱚ ᱟᱵᱚᱣᱟᱜ ᱫᱷᱚᱨᱚᱢ ᱠᱚᱫᱚ ᱵᱟᱠᱚ ᱢᱟᱱᱟᱣ ᱵᱟᱛᱟᱣᱼᱟ᱾ ᱥᱮ ᱟᱵᱚ ᱦᱚᱸ ᱩᱱᱠᱩᱣᱟᱜ ᱫᱷᱚᱨᱚᱢ ᱠᱚᱫᱚ ᱵᱟᱵᱚᱱ ᱢᱟᱱᱟᱣ ᱵᱟᱛᱟᱣᱼᱟ᱾ ᱦᱚᱛᱮᱡ ᱛᱮ ᱟᱵᱚ ᱫᱚ ᱥᱚᱢᱟᱡᱽ ᱵᱟᱭᱨᱤ ᱵᱚᱱ ᱞᱮᱠᱷᱟᱜᱼᱟ, ᱚᱱᱟ ᱫᱚ ᱟᱹᱞᱤᱧᱟᱜ ᱢᱮᱫ ᱛᱮ ᱜᱚᱢᱠᱮ ᱞᱤᱧ ᱞᱟᱹᱭ ᱫᱟ᱾ ᱟᱫᱚ ᱟᱫᱚᱢ ᱦᱚᱲᱟᱜ ᱟᱫᱚᱢ ᱞᱮᱠᱟᱱᱟᱜ ᱢᱚᱱᱮ ᱠᱚ ᱛᱟᱦᱮᱱ ᱛᱟᱠᱚᱣᱼᱟ᱾
ᱦᱳᱭ ᱦᱳᱭ ᱦᱳᱭ ᱥᱮᱛᱚ ᱦᱮᱸ ᱩᱱᱤ ᱡᱩᱫᱤ᱾ ᱫᱤᱠᱩ ᱦᱚᱲ ᱵᱮᱱ ᱡᱟᱶᱟᱭ ᱜᱚᱢᱠᱮ ᱠᱟᱭᱟ ᱟᱫᱚ ᱩᱱᱤ ᱫᱚ᱾ ᱪᱤᱠᱟᱹᱛᱮᱦᱟᱸᱜ ᱪᱚᱰᱚᱨ ᱥᱟᱨᱮᱡ ᱦᱟᱺᱰᱤ ᱠᱚᱵᱮᱱ ᱮᱢᱟᱣᱼᱟ᱾
ᱦᱳᱭ ᱜᱚᱢᱠᱮ᱾
ᱥᱮ ᱪᱤᱠᱟᱹᱛᱮᱵᱮᱱ ᱛᱟᱞᱟ ᱚᱲᱟᱜ ᱜᱮᱭᱟ, ᱵᱚᱸᱜᱟ ᱵᱩᱨᱩ ᱠᱚ ᱵᱟᱠᱚ ᱨᱟᱜᱤ- ᱟᱹᱲᱤᱥᱚᱜᱼᱟ᱾
ᱦᱳᱭ ᱠᱟᱛᱷᱟ ᱫᱚ ᱚᱱᱟ ᱜᱮ ᱦᱩᱭᱩᱜ ᱠᱟᱱᱟ᱾ ᱜᱚᱝᱠᱮ ᱛᱟᱦᱚᱞᱮ ᱱᱚᱝᱠᱟᱱ ᱟᱭᱢᱟ ᱟᱭᱢᱟ ᱴᱚᱴᱷᱟᱨᱮ ᱱᱚᱝᱠᱟ ᱧᱮᱞᱚᱜ ᱠᱟᱱᱟ ᱥᱮ ᱟᱭᱢᱟᱱ, ᱡᱩᱣᱟᱹᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚ ᱱᱚᱝᱠᱟ ᱪᱷᱟᱹᱛᱤᱠ ᱡᱟᱹᱛ ᱴᱷᱮᱜ ᱠᱚ ᱵᱟᱯᱞᱟᱜ ᱠᱟᱱᱟ᱾ ᱛᱟᱦᱚᱞᱮ ᱜᱚᱝᱠᱮ ᱱᱚᱣᱟ ᱠᱟᱛᱮᱫ ᱟᱵᱚ ᱪᱮᱫᱠᱟᱱ ᱥᱟᱸᱫᱮᱥ ᱵᱚᱱ ᱠᱚ ᱪᱟᱞ ᱟᱠᱚ ᱠᱟᱱᱟ ᱟᱵᱚᱨᱮᱱ, ᱦᱤᱡᱩᱜ ᱠᱟᱱ ᱡᱩᱜᱽ ᱨᱮᱱ ᱯᱚᱯᱚᱜᱽᱲᱟ ᱠᱚ᱾
ᱦᱳᱭ ᱦᱳᱭ ᱚᱱᱟ ᱢᱟᱛᱚ ᱠᱷᱟᱨᱟᱯ ᱜᱮ ᱩᱱᱠᱩ ᱢᱟᱛᱚ ᱡᱩᱫᱤ ᱚᱱᱠᱟ ᱜᱮᱠᱚ ᱧᱮᱞ ᱤᱫᱤᱭᱟ᱾ ᱛᱟᱦᱚᱞᱮ ᱟᱠᱚ ᱦᱚᱸ, ᱟᱵᱚᱣᱟᱜ ᱫᱷᱚᱨᱚᱢ ᱨᱮᱭᱟᱜ ᱥᱮ ᱥᱮᱨᱣᱟ ᱨᱮᱭᱟᱜ ᱟᱹᱨᱤᱪᱟᱹᱞᱤ ᱵᱟᱠᱚ ᱞᱮᱵᱮ ᱞᱚᱴᱚᱢ ᱤᱫᱤᱭᱟ ᱮᱱᱛᱮᱫ,
ᱦᱚᱭ ᱜᱚᱝᱠᱮ᱾
ᱵᱟ ᱟᱵᱚ ᱫᱚ ᱥᱟᱱ, ᱛᱟᱲ ᱡᱟᱹᱛᱤ ᱨᱮ ᱡᱚᱠᱷᱚᱭ ᱵᱚᱱ ᱡᱟᱱᱟᱢ ᱟᱠᱟᱱᱟ ᱥᱟᱱᱛᱟᱲ ᱨᱮᱭᱟᱜ ᱟᱹᱨᱤᱪᱟᱹᱞᱤ ᱵᱷᱤᱛᱤᱨ ᱨᱮᱜᱮ ᱵᱚᱱ ᱠᱟᱹᱢᱤ ᱦᱚᱨᱟ ᱞᱮᱠᱷᱟᱭ ᱫᱚ ᱵᱟᱝ ᱱᱟᱯᱟᱭ ᱠᱚᱼᱟ ᱮᱱᱛᱮᱜ
ᱦᱳᱭ ᱜᱚᱝᱠᱮ ᱠᱟᱛᱷᱟ ᱫᱚ ᱟᱹᱰᱤ ᱡᱚᱛᱷᱟᱛ ᱜᱮᱵᱮᱱ ᱞᱟᱹᱭ ᱠᱟᱫᱟ᱾
ᱦᱳᱭ ᱦᱳᱭ ᱟᱫᱚ ᱚᱠᱟ ᱠᱚᱨᱮ ᱠᱚ ᱦᱟᱸᱜ ᱩᱱᱟᱹᱜ ᱥᱤᱠᱷᱱᱹᱛ ᱠᱚ ᱧᱟᱢ ᱫᱟ ᱟᱞᱤᱧ ᱦᱚᱸ ᱮᱱᱛᱮᱜ ᱵᱷᱟᱵᱤ ᱛᱮᱜᱮ, ᱜᱮ ᱵᱟᱹᱞᱤᱧ ᱵᱷᱟᱵᱤ ᱧᱟᱢ ᱫᱟᱲᱮᱭᱟᱜ ᱠᱟᱱᱟ᱾
ᱦᱳᱭ ᱜᱚᱝᱠᱮ ᱱᱮᱛᱟᱨᱟᱜ ᱡᱩᱜᱽ ᱜᱮ ᱜᱚᱢᱹᱝᱠᱮ ᱱᱚᱝᱠᱟᱣ ᱠᱟᱱᱟ ᱪᱮᱫ ᱵᱮᱱ ᱞᱟᱹᱭᱟ ᱟᱫᱚ,
ᱦᱳᱭ ᱦᱳᱭ᱾ ᱥᱮ ᱵᱟᱝ ᱫᱚ ᱡᱩᱜᱽ ᱥᱟᱛᱮᱜ ᱦᱚᱸ ᱠᱟᱹᱴᱤᱜ ᱚᱱᱠᱟ ᱠᱟᱹᱴᱤᱜ ᱮᱴᱟᱜ ᱚᱨᱥᱚᱝ ᱦᱮᱜ ᱠᱟᱱ ᱥᱮ ᱚᱠᱟᱞᱮᱠᱟ ᱟᱹᱞᱤᱧ ᱫᱚ ᱵᱩᱡᱷᱟᱹᱣ ᱜᱮ ᱵᱟᱹᱞᱤᱧ ᱵᱩᱡᱷᱟᱹᱣ ᱫᱟᱲᱮᱭᱟᱜ ᱠᱟᱱᱟ᱾
ᱦᱮᱸ ᱜᱚᱝᱠᱮ, ᱜᱚᱝᱠᱮ ᱱᱚᱣᱟ ᱠᱚᱫᱚ ᱦᱮᱸ ᱜᱚᱝᱠᱮ ᱞᱟᱹᱭ ᱵᱤᱱ?
ᱢᱮᱱᱫᱟᱞᱤᱧ ᱮᱱᱛᱮᱜ ᱟᱫᱚ ᱩᱱᱤ ᱡᱮ ᱠᱩᱲᱤ ᱦᱚᱯ ᱯᱚᱱ ᱩᱱᱟᱹᱜ ᱮ ᱡᱳᱨ ᱠᱟᱜᱼᱟ ᱡᱮ ᱤᱧ ᱫᱚ ᱩᱱᱤ ᱴᱷᱮᱜ ᱜᱤᱧ ᱡᱟᱶᱟᱭᱚᱜᱼᱟ᱾ ᱟᱫᱚ ᱠᱚᱲᱟ ᱦᱚᱯᱚᱱ ᱨᱮᱱ ᱟᱭᱳᱵᱟᱵᱟ ᱥᱮ ᱩᱱᱠᱩᱣᱟᱜ ᱥᱚᱢᱟᱡᱽ ᱨᱮᱱ ᱩᱱᱠᱩ ᱠᱚᱜᱮ ᱠᱚ ᱢᱟᱱᱟᱣ ᱵᱟᱛᱟᱣᱭᱟ ᱱᱩᱭ, ᱠᱤᱢᱤᱱ ᱢᱮᱱ ᱛᱮᱠᱚ ᱧᱮᱞᱮᱭᱟ᱾
ᱚᱱᱟ ᱜᱮᱛᱚ ᱦᱩᱭᱩᱜ ᱠᱟᱱᱟ ᱜᱚᱝᱠᱮ ᱠᱟᱛᱷᱟ ᱫᱚ, ᱟᱢᱫᱚ ᱟᱫᱟᱢ ᱦᱚᱲ ᱫᱚ ᱵᱟᱝᱠᱚ ᱢᱟᱱᱟᱣ ᱵᱟᱛᱟᱣᱟ ᱥᱮ ᱱᱚᱝᱠᱟᱱᱟᱜ ᱡᱤᱱᱤᱥ ᱠᱚᱫᱚ ᱥᱚᱢᱟᱡᱽ ᱨᱮᱱ ᱢᱟᱨᱟᱝ ᱦᱟᱯᱲᱟᱢ ᱠᱚᱦᱚᱸ ᱱᱚᱣᱟ ᱠᱚᱫᱚ ᱵᱟᱠᱚ ᱢᱟᱱᱟᱣ ᱵᱟᱛᱟᱣᱟ᱾ ᱡᱮᱫᱟᱜ ᱥᱮ ᱢᱤᱜ ᱦᱚᱲ ᱧᱮᱞᱛᱮ ᱜᱮ ᱟᱨ ᱢᱤᱜ ᱦᱚᱲ ᱫᱚᱭ ᱥᱮᱲᱟᱭᱭᱟ
ᱦᱳᱭ ᱦᱳᱭ,
ᱜᱚᱝᱠᱮ ᱱᱚᱣᱟ ᱠᱚᱫᱚ ᱟᱹᱞᱤᱧᱟᱜ ᱢᱮᱫ ᱛᱮᱫᱚ ᱞᱤᱧ ᱞᱟᱹᱭᱟ ᱱᱚᱣᱟ ᱫᱚ ᱥᱤᱠᱷᱱᱟᱹᱛ ᱨᱮᱱᱟᱜ, ᱚᱵᱷᱟᱵᱽ ᱠᱷᱟᱹᱛᱤᱨ ᱛᱮ ᱱᱚᱝᱠᱟᱱ ᱠᱟᱹᱢᱤ ᱠᱚᱫᱚ ᱠᱚ ᱠᱟᱹᱢᱤᱭᱮᱫᱟ᱾
ᱦᱳᱭ ᱦᱳᱭ ᱦᱳᱭ ᱦᱳᱭ,
ᱟᱛᱮ, ᱠᱚᱢ ᱵᱚᱭᱮᱥ ᱨᱮᱜᱮ ᱡᱩᱫᱤ ᱟᱵᱚᱨᱮᱱ ᱠᱟᱹᱴᱤᱜ ᱜᱤᱫᱽᱨᱟᱹ ᱠᱚ ᱵᱷᱟᱹᱜᱤ ᱧᱚᱜ ᱥᱤᱠᱷᱱᱟᱹᱛ ᱵᱚᱱ ᱮᱢᱟ ᱠᱚᱣᱟ ᱟᱵᱚᱣᱟᱜ, ᱥᱩᱫᱩ ᱚᱞᱚᱜ ᱯᱟᱲᱦᱟᱜ ᱤᱫᱤ ᱠᱟᱛᱮᱫ ᱫᱚ ᱵᱟᱝ ᱥᱚᱢᱟᱡᱽ ᱨᱮᱱᱟᱜ ᱟᱹᱨᱤᱪᱟᱹᱞᱤ ᱵᱚᱸᱜᱟᱼ ᱵᱩᱨᱩ ᱠᱚ ᱟᱛᱮᱫ ᱦᱚᱸ ᱛᱟᱦᱚᱠᱮ ᱠᱷᱟᱱ ᱦᱟᱯᱮᱱ ᱫᱤᱱ ᱨᱮᱫᱚ ᱱᱚᱝᱠᱟᱱ ᱠᱟᱹᱢᱤ ᱠᱚᱫᱚ ᱵᱟᱠᱚ ᱠᱟᱹᱢᱤᱭᱟ᱾
ᱦᱳᱭ ᱦᱳᱭ ᱦᱳᱭ ᱟᱫᱚ ᱱᱮᱛᱟᱨ ᱨᱮᱱ ᱡᱟᱦᱟᱸᱭ ᱡᱩᱣᱟᱹᱱ ᱠᱚ ᱮᱱᱛᱮᱜ ᱩᱱᱠᱩ ᱢᱟᱛᱚ ᱵᱟᱠᱚ ᱠᱩᱥᱤᱭᱟᱜ ᱠᱟᱱ᱾ ᱡᱮ, ᱟᱵᱚ ᱫᱚ ᱢᱮᱱᱟᱜ ᱛᱟᱵᱚᱱᱟ ᱥᱮ ᱠᱩᱞᱦᱤ ᱵᱤᱪ ᱤᱭᱟᱹ ᱵᱤᱪᱟᱹᱨ ᱦᱮᱸ ᱥᱮ ᱵᱟᱝ
ᱦᱳᱭ ᱜᱚᱝᱠᱮ᱾
ᱩᱱᱠᱩ ᱫᱚ ᱟᱫᱚ ᱠᱚ ᱢᱮᱱᱫᱟ ᱱᱚᱣᱟ ᱦᱚᱸ ᱟᱵᱟᱨ ᱪᱮᱜ ᱡᱤᱱᱤᱥ ᱟᱵᱚᱣᱟᱜ ᱢᱟᱛᱚ ᱠᱚᱴ ᱟᱫᱟᱞᱚᱛ ᱦᱮᱱᱟᱜ ᱠᱟᱫ᱾
ᱦᱚᱭ ᱦᱚᱭ, ᱜᱚᱝᱠᱮ ᱚᱱᱟᱜᱮ ᱱᱮᱛᱟᱨ ᱨᱮᱱ ᱜᱤᱫᱟᱹᱨ ᱠᱚᱫᱚ ᱱᱚᱣᱟᱠᱚ ᱟᱵᱚᱣᱟᱜ ᱟᱹᱜᱤᱞ ᱦᱟᱯᱲᱟᱢ ᱠᱚᱠᱚ ᱥᱤᱨᱡᱟᱹᱣ ᱠᱟᱜ ᱡᱟᱦᱟᱸ ᱠᱚ ᱚᱱᱟ ᱠᱚᱫᱚ ᱟᱫᱚᱢ ᱡᱤᱱᱤᱥ ᱜᱮ ᱵᱟᱝ ᱠᱚ ᱠᱩᱥᱤᱭᱟᱜ ᱠᱟᱱᱟ᱾
ᱦᱳᱭ ᱦᱳᱭ ᱦᱳᱭ ᱦᱳᱭ, ᱵᱟ ᱟᱫᱚ ᱩᱱᱠᱩ ᱫᱚ ᱪᱤᱠᱟᱹ ᱛᱮᱵᱮᱢ ᱵᱩᱡᱷᱟᱹᱣ ᱠᱚᱣᱟ ᱡᱮ, ᱟᱵᱚᱣᱟᱜ ᱫᱚ ᱟᱵᱚ ᱱᱤᱡᱮᱨᱟᱜ ᱥᱮ ᱟᱯᱱᱟᱨᱟᱜ ᱟᱫᱟᱞᱚᱛ ᱦᱮᱱᱟᱜ ᱠᱟᱜ ᱛᱟᱵᱚᱱᱟ ᱟᱵᱚᱛᱮ ᱟᱵᱚ ᱨᱟᱭ ᱵᱚᱱ ᱤᱭᱟᱹ ᱫᱟᱲᱮᱜ-ᱟ ᱵᱩᱜᱤ ᱵᱟᱹᱲᱤᱡ ᱵᱚᱱ ᱵᱤᱪᱟᱹᱨ ᱫᱟᱲᱮᱜ-ᱟ᱾ ᱦᱚᱲᱟᱜ ᱵᱤᱪᱟᱹᱨ ᱞᱟᱹᱜᱤᱫ ᱵᱚᱱ ᱠᱚᱭᱚᱜ ᱠᱟᱜᱟ᱾
ᱦᱳᱭ ᱜᱚᱝᱠᱮ ᱟᱹᱞᱤᱧ ᱫᱚ ᱱᱚᱣᱟ ᱫᱚ ᱮᱦᱚᱵ ᱠᱷᱚᱱ ᱥᱟᱱᱟᱢ ᱜᱚᱜᱚ ᱵᱟᱵᱟ ᱜᱮ ᱟᱠᱚᱨᱮᱱ ᱜᱤᱫᱽᱨᱟᱹ ᱠᱚ ᱱᱚᱣᱟ ᱫᱚ ᱥᱮᱬᱟᱣᱟᱱ ᱞᱟᱹᱠᱛᱤ ᱠᱟᱱᱟ ᱡᱮ ᱟᱵᱚ ᱟᱵᱚᱣᱟᱜ ᱥᱟᱱᱛᱟᱲ ᱥᱚᱢᱟᱡᱽ ᱛᱤᱱᱟᱹᱜ ᱨᱤᱞᱟᱹ ᱢᱟᱞᱟᱣ-ᱟ ᱟᱵᱚᱣᱟᱜ ᱨᱚᱲ ᱠᱚ ᱡᱟᱱᱟᱢ ᱨᱚᱲ ᱠᱚ᱾ ᱚᱱᱟ ᱠᱚ ᱤᱫᱤ ᱠᱟᱛᱮᱫ ᱥᱤᱠᱷᱱᱟᱹᱛ ᱮᱢᱟ ᱠᱚᱠᱷᱟᱱ ᱩᱝᱠᱩ ᱫᱚ ᱦᱟᱯᱮᱱ ᱫᱤᱱ ᱨᱮᱫᱚ ᱱᱚᱝᱠᱟ ᱫᱚ ᱵᱟᱠᱚ ᱠᱟᱹᱢᱤᱭᱟ ᱥᱮ ᱟᱵᱚᱣᱟᱜ ᱟᱹᱨᱤᱪᱟᱹᱞᱤ ᱫᱚ ᱵᱟᱠᱚ ᱥᱟᱱᱟᱢᱟᱜ ᱜᱮ ᱠᱚ ᱢᱟᱱᱟᱣ ᱵᱟᱛᱟᱣ-ᱟ᱾
ᱦᱳᱭ ᱦᱳᱭ ᱮᱠᱫᱚᱢ ᱮᱠᱫᱚᱢ᱾ ᱵᱟ ᱟᱫᱚ ᱱᱩᱠᱩ ᱫᱚ ᱦᱟᱸᱜ ᱮᱢᱚᱱ ᱮᱢᱚᱱ ᱢᱟᱱᱮ ᱡᱩᱜᱽ ᱥᱟᱶᱛᱮ ᱮᱢᱚᱱ ᱵᱷᱟᱵᱛᱮ ᱛᱟᱞ ᱠᱚ ᱢᱤᱞᱟᱹᱣ ᱫᱟ ᱡᱮ ᱠᱤᱪᱩ ᱫᱤᱱ ᱦᱟᱸᱜ ᱟᱨ ᱮᱱᱛᱮᱜ ᱠᱤᱪᱷᱩ ᱫᱤᱱ ᱯᱚᱨ ᱫᱚ ᱦᱟᱸᱜ ᱵᱮᱱ ᱧᱮᱞᱟ ᱡᱮ ᱵᱟᱝᱢᱟ ᱵᱟᱯᱞᱟ ᱠᱚᱨᱮ ᱦᱚᱸ ᱩᱝᱠᱩ ᱵᱟᱢᱵᱲᱮ ᱠᱚ ᱟᱹᱜᱩ ᱠᱚᱣᱟ, ᱢᱚᱱᱛᱨᱚ ᱯᱟᱴ
ᱦᱳᱭ ᱜᱚᱝᱠᱮ ᱚᱱᱟᱜᱮ ᱦᱩᱭᱩᱜ ᱠᱟᱱᱟ ᱠᱟᱛᱷᱟ ᱫᱚ᱾ ᱟᱞᱤᱧ ᱫᱚᱞᱤᱧ ᱞᱟᱹᱭᱟ ᱜᱚᱝᱠᱮ ᱞᱟᱹᱭ ᱵᱤᱱ? ᱟᱹᱞᱤᱧ ᱫᱚᱞᱤᱧ ᱞᱟᱹᱭᱮᱫ ᱛᱟᱦᱮᱱᱟ ᱜᱚᱝᱠᱮ ᱡᱮ ᱡᱩᱜᱽ ᱥᱟᱞᱟᱜ ᱛᱟᱞ ᱢᱤᱞᱟᱹᱣ ᱫᱚ ᱥᱟᱱᱟᱢ ᱦᱚᱲᱟᱜ ᱜᱮ ᱞᱟᱹᱠᱛᱤ ᱫᱚ ᱠᱟᱱᱟ᱾ ᱚᱱᱟ ᱢᱚᱫᱷᱮ ᱦᱚᱸ ᱡᱮ ᱟᱵᱚ ᱫᱚ ᱟᱵᱚᱣᱟᱜ ᱡᱟᱦᱟᱸ ᱠᱚ ᱢᱟᱨᱮ ᱦᱟᱯᱲᱟᱢ ᱠᱚᱠᱚ ᱥᱮᱬᱟ ᱤᱫᱤ ᱟᱠᱚ ᱠᱟᱫᱜ ᱵᱚᱱᱟ ᱚᱱᱟ ᱠᱚᱫᱚ ᱟᱵᱚ ᱫᱚ ᱟᱵᱚ ᱜᱮ ᱵᱟᱧᱪᱟᱣ ᱫᱚᱦᱚ ᱞᱟᱜᱟᱣ ᱟᱵᱚᱱ-ᱟ᱾
ᱦᱳᱭ ᱦᱳᱭ ᱥᱮ ᱛᱚ ᱦᱮᱸ᱾
ᱦᱩᱸ
ᱚᱱᱟ ᱫᱚ ᱟᱵᱚ ᱜᱮ ᱵᱟᱵᱩ ᱚᱱᱟ ᱫᱚ ᱦᱟᱨᱟ ᱵᱩᱨᱩ ᱫᱟᱲᱮᱭᱟᱜ-ᱟ ᱵᱚᱱ ᱛᱮ ᱚᱸᱰᱮ ᱜᱮᱵᱚᱱ ᱚᱨ ᱛᱩᱫᱟ ᱚᱱᱟ ᱫᱚ ᱟᱵᱚ ᱪᱮᱛ ᱛᱟᱱ ᱨᱮᱜᱮ ᱦᱟᱸᱜ᱾
ᱦᱳᱭ ᱜᱚᱝᱠᱮ
ᱟᱫᱚ ᱟᱵᱚ ᱡᱟᱧ ᱢᱚᱱᱮᱭ-ᱟ ᱟᱵᱚᱣᱟᱜ ᱤᱭᱟᱹ ᱫᱷᱟᱹᱵᱤᱡ ᱯᱤᱲᱦᱤ ᱫᱟᱹᱵᱤ ᱫᱚ ᱡᱟᱹᱱᱤᱡ ᱱᱟᱯᱟᱭ ᱧᱚᱜ ᱜᱮ ᱪᱟᱞᱟᱣ ᱠᱟᱱᱟ ᱦᱟᱸᱜ ᱱᱤᱛᱚᱜ ᱦᱟᱸᱜ ᱦᱟᱯᱮᱱ ᱫᱤᱱ ᱨᱮᱱ ᱯᱤᱲᱦᱤ ᱠᱩ ᱪᱮᱫ ᱞᱮᱠᱟ ᱠᱚ ᱩᱭᱦᱟᱹᱨ ᱵᱷᱟᱵᱽᱱᱟᱭ ᱫᱟ᱾
ᱦᱳᱭ ᱜᱚᱝᱠᱮ ᱱᱮᱛᱟᱨ ᱡᱽᱨᱮ ᱨᱮᱱ ᱥᱟᱱᱟᱢ